ᱦᱮᱸ ᱡᱚᱦᱟᱨ ᱜᱮ
ᱦᱮᱸ ᱡᱚᱦᱟᱨ ᱜᱮ
ᱱᱤᱭᱟᱹ ᱦᱟᱹᱵᱤᱡ ᱫᱚ ᱛᱚ ᱦᱮᱸ
ᱟᱸᱡᱚᱢ ᱛᱚ
ᱦᱮᱸ ᱟᱸᱡᱚᱢ ᱜᱮ ᱟᱵᱮᱱ ᱵᱮᱱ ᱟᱸᱡᱚᱢᱮᱫ ᱜᱮᱭᱟ
ᱦᱮᱸ
ᱴᱷᱤᱠ ᱛᱚᱵᱮ ᱱᱤᱭᱟᱹ ᱜᱷᱟᱹᱲᱤᱡ ᱪᱤᱫ ᱞᱮᱠᱟ ᱢᱮᱱᱟᱜ ᱵᱮᱱᱟ
ᱦᱚᱸ ᱢᱚᱡᱽ ᱜᱮ
ᱢᱚᱸᱡᱽ ᱵᱚᱱ ᱛᱟᱦᱮᱱ ᱠᱷᱟᱱ ᱜᱮ
ᱦᱮᱸ ᱡᱚᱛᱚ ᱦᱚᱲ ᱜᱮ ᱮᱠᱷᱚᱱ ᱫᱚ ᱢᱚᱡᱽ ᱜᱮ ᱢᱮᱱᱟᱜ ᱠᱚᱣᱟ
ᱟᱪᱪᱷᱟ
ᱱᱤᱭᱟ. ᱢᱤᱫᱴᱮᱱᱤᱧ ᱦᱮᱸ ᱞᱟᱹᱭᱢᱮ
ᱦᱮᱸ ᱞᱟᱹᱭᱵᱮᱱ ᱞᱟᱹᱭᱵᱮᱱ
ᱚ ᱢᱮᱱᱮᱫ ᱠᱟᱱ ᱛᱟᱦᱮᱧ ᱤᱭᱟᱹ ᱟᱢᱛᱚ ᱵᱟᱰᱟᱭ ᱛᱟᱵᱚᱱ ᱜᱮᱭᱟᱢ ᱟᱹᱰᱤ ᱠᱤᱪᱷᱩ ᱜᱮ ᱟᱵᱚᱣᱟᱜ ᱥᱚᱢᱟᱡ ᱨᱮᱭᱟᱜ ᱛᱮ
ᱦᱮᱸ ᱵᱟᱲᱟᱭ ᱫᱚ ᱡᱟᱜ ᱫᱚ ᱵᱟᱲᱟᱭ ᱢᱮᱱᱟᱜ ᱜᱮᱭᱟ ᱦᱮᱸᱮ
ᱦᱮᱸ ᱴᱷᱤᱠ ᱜᱮᱭᱟ ᱟᱫᱚ ᱟᱢ ᱫᱚ ᱛᱚᱦᱱᱟᱜᱮ ᱠᱚᱲᱟ ᱦᱚᱯᱚᱱ ᱜᱮ ᱦᱮᱸ ᱛᱟᱦᱚᱞᱮ ᱤᱱᱟᱹᱜ ᱵᱟᱰᱟᱭ ᱛᱟᱦᱮᱱ ᱜᱮᱭᱟ ᱠᱩᱲᱤ ᱦᱚᱯᱚᱱ ᱠᱷᱟᱡ ᱫᱚ ᱤᱱᱟᱹᱜ ᱵᱟᱰᱟᱭ ᱵᱟᱝ ᱛᱟᱦᱮᱱᱟ
ᱴᱷᱤᱠ
ᱟᱫᱚᱧ ᱞᱟᱹᱭᱮᱫ ᱠᱟᱱ ᱛᱟᱦᱮᱸ ᱡᱮ ᱟᱵᱚ ᱫᱚ ᱢᱟᱱᱮ ᱛᱤᱱᱟᱹᱜ ᱜᱟᱱ ᱥᱟᱯᱟᱵ ᱢᱮᱱᱟᱜ ᱛᱟᱵᱚᱱᱟ ᱟᱨᱠᱤ ᱤᱭᱟᱹ ᱞᱟᱹᱜᱤᱫ ᱛᱮ ᱨᱩ ᱞᱟᱹᱜᱤᱫ ᱛᱮ ᱚᱱᱟ ᱨᱮᱭᱟᱜ ᱧᱩᱛᱩᱢ ᱠᱟᱹᱴᱤᱡ ᱮᱢ ᱞᱟᱹᱭ ᱠᱤᱧᱟᱹ
ᱨᱩ ᱞᱟᱹᱜᱤᱫ ᱛᱮ
ᱦᱮᱸ ᱟᱹᱵᱩᱭᱟᱜ ᱥᱟᱯᱟᱯ ᱪᱮᱫ ᱠᱚ ᱠᱷᱟᱱ ᱛᱟᱵᱚᱱᱟ
ᱮᱸ ᱛᱩᱢᱫᱟᱜ ᱴᱟᱢᱟᱠ ᱢᱟ ᱢᱮᱱᱟᱜ ᱜᱮᱵᱮᱱ
ᱦᱮᱸ ᱦᱮᱸ ᱢᱤᱫᱴᱮᱡ ᱠᱟᱛᱮᱡ ᱧᱩᱛᱩᱢ ᱞᱟᱹᱭ ᱤᱫᱤ ᱢᱮ ᱢᱤᱫᱴᱮᱡ ᱠᱟᱛᱮᱡ ᱧᱩᱛᱩᱢ ᱞᱟᱹᱭ ᱤᱫᱤ ᱢᱮ ᱤᱱᱟᱹᱠᱷᱟᱱ ᱫᱚ ᱢᱚᱸᱡᱽ ᱜᱟᱱᱚᱜᱼᱟ
ᱛᱩᱢᱫᱟᱜ ᱴᱟᱢᱟᱠ ᱛᱟᱯᱚᱨ ᱛᱤᱨᱤᱭᱳ ᱢᱮᱱᱟᱜᱼᱟ ᱵᱟᱱᱟᱢ ᱢᱮᱱᱟᱜ ᱟᱠᱟᱫᱟ
ᱦᱮᱸ
ᱟᱨ ᱟᱨ ᱚᱱᱛᱮ ᱫᱚ ᱦᱟᱸᱜ ᱠᱚᱨᱛᱟᱞ ᱠᱚ ᱢᱮᱱᱟᱜ ᱟᱠᱟᱫ ᱛᱟᱵᱚᱱᱟ, ᱡᱟᱦᱟᱸ ᱫᱟᱸᱥᱟᱭ ᱨᱮᱵᱚᱱ ᱮᱱᱮᱡ ᱜᱮᱭᱟ᱾
ᱦᱮᱸ ᱟᱨ
ᱟᱨ ᱟᱫᱚ ᱦᱟᱸᱜ ᱟᱹᱞᱤᱧ ᱫᱚ ᱱᱤᱭᱟᱹ ᱠᱚ ᱛᱮᱜᱮᱞᱤᱧ ᱠᱟᱞᱪᱟᱨ ᱠᱟᱜᱼᱟ ᱛᱚ ᱦᱟᱜ ᱟᱨ ᱩᱱᱟᱹᱜ ᱫᱚ ᱥᱟᱺᱜᱤᱧ ᱥᱮᱱ ᱫᱚ ᱵᱟᱹᱞᱤᱧ ᱠᱟᱞᱪᱟᱨ ᱠᱟᱜ-ᱟ
ᱚ ᱱᱤᱭᱟᱹ ᱦᱚᱸᱛᱚ ᱠᱟᱱ ᱛᱟᱵᱚᱱᱟ ᱡᱮ ᱥᱟᱠᱣᱟ
ᱦᱮᱸ ᱦᱮᱸ ᱚᱱᱟ ᱥᱟᱠᱩᱣᱟ ᱚᱱᱟ ᱠᱚ ᱥᱤᱝᱜᱨᱟᱹ ᱡᱚᱛᱚ ᱜᱮ ᱚᱱᱟᱜᱮ, ᱟᱫᱚ ᱦᱮᱸ
ᱜᱚᱱᱴᱟ ᱥᱮ ᱵᱟᱝ
ᱦᱮᱸ ᱦᱮᱸ ᱟᱫᱚ ᱟᱹᱞᱤᱧ ᱥᱮᱱ ᱫᱚ ᱧᱮᱞ ᱢᱮ ᱦᱟᱜ ᱟᱞᱤᱧ ᱥᱮᱫ ᱫᱚ ᱱᱚᱝᱠᱟ ᱟᱸᱡᱚᱢ ᱫᱚᱞᱤᱧ ᱟᱸᱡᱚᱢ ᱟᱠᱟᱫ ᱜᱮᱭᱟ ᱱᱚᱝᱠᱟ ᱥᱟᱠᱚᱣᱟ ᱠᱚᱠᱚ ᱤᱭᱟᱹᱭᱟ᱾ ᱢᱟᱱᱮ ᱠᱤᱱᱛᱩ ᱟᱹᱞᱤᱧ ᱥᱮᱱ ᱫᱚ ᱦᱟᱸᱜ ᱱᱤᱛ ᱱᱚᱛᱮ ᱫᱚ ᱵᱟᱹᱱᱩᱜ ᱟᱥᱮ ᱥᱟᱠᱚᱣᱟ ᱠᱚᱫᱚ ᱱᱚᱝᱠᱟ᱾ ᱤᱭᱟᱹ ᱠᱚᱫᱚ ᱦᱮ ᱟᱨ ᱟᱹᱞᱤᱧ ᱥᱮᱫ ᱫᱚ ᱦᱟᱜ ᱱᱚᱛᱮ ᱯᱟᱹᱭᱜᱟᱹᱱ ᱦᱚᱸ ᱵᱟᱠᱚ ᱫᱚᱱᱟ᱾ ᱚ ᱟᱫᱚ ᱚᱱᱟ ᱠᱷᱟᱹᱛᱤᱨ ᱜᱮ ᱚᱱᱟ ᱠᱚᱫᱚ ᱦᱟᱸᱜ ᱩᱱᱟᱹᱜ ᱵᱟᱹᱞᱤᱧ ᱵᱟᱲᱟᱭᱟ ᱪᱮᱫᱞᱮᱠᱟ᱾
ᱦᱚ ᱛᱟᱦᱞᱮ ᱟᱵᱚᱣᱟᱜ ᱵᱟᱱᱟᱢ ᱫᱚ ᱛᱤᱱᱟᱹᱜ ᱞᱮᱠᱟᱱ ᱛᱟᱵᱚᱱᱟ? ᱛᱤᱱᱟᱹᱜ ᱨᱚᱠᱚᱢᱮᱢ ᱧᱮᱞ ᱟᱠᱟᱫ ᱛᱟᱵᱚᱱᱟ?
ᱟᱸ... ᱵᱟᱱᱟᱢ ᱫᱚ ᱦᱟᱸᱜ ᱯᱮᱱᱴᱳᱲ ᱵᱟᱱᱟᱢ ᱢᱤᱫᱴᱮᱱ ᱢᱮᱱᱟᱜ ᱛᱟᱵᱚᱱᱟ᱾
ᱦᱮᱸ ᱟᱨ?
ᱟᱨ ᱢᱤᱫᱴᱮᱱ ᱫᱚ ᱦᱟᱸᱜ ᱡᱟᱦᱟᱸ, ᱧᱩᱛᱩᱢ ᱫᱚ ᱦᱟᱜ ᱛᱚ ᱪᱮᱫ ᱰᱟᱝ ᱪᱮᱫ ᱵᱟᱱᱟᱢ ᱠᱚ ᱢᱮᱛᱟᱜ ᱠᱟᱱᱟ ᱢᱤᱫᱴᱮᱱ᱾
ᱚ... ᱨᱮᱛᱟ ᱵᱱᱟᱢ ᱨᱮᱛᱟ ᱵᱟᱱᱟᱢ ᱨᱮᱛᱟ ᱵᱟᱱᱟᱢ ᱥᱮ ᱥᱮ ᱵᱷᱚᱫᱨᱚ ᱵᱟᱱᱟᱢ ᱦᱚᱸᱠᱚ ᱢᱮᱱ ᱜᱮᱭᱟ᱾
ᱦᱮᱸ ᱢᱮᱱ ᱜᱮᱭᱟ ᱠᱚ᱾ ᱟᱨ ᱢᱤᱫᱴᱮᱱ ᱢᱟ ᱚᱱᱮ ᱦᱟᱨᱢᱳᱱᱤᱭᱟᱢ ᱵᱚᱱ ᱵᱟᱡᱟᱣ ᱜᱮᱭᱟ ᱡᱚᱛᱚ ᱦᱚᱲᱜᱮ ᱚᱱᱟ ᱫᱚ᱾
ᱦᱮᱸ ᱚᱱᱟ ᱫᱚ ᱟᱵᱚᱣᱟᱜ ᱨᱮᱫᱚ ᱵᱟᱝ ᱯᱟᱲᱟᱜ ᱠᱟᱱᱟ ᱟᱨᱠᱤ, ᱦᱮᱸ ᱦᱮᱸ ᱵᱮᱵᱚᱦᱟᱨ ᱠᱟᱱᱟ ᱦᱼᱼ ᱚᱱᱟ ᱠᱟᱛᱮᱼᱼ
ᱟᱫᱚ ᱩᱱᱟᱹᱜ ᱟᱸᱴ ᱜᱮᱞᱤᱧ ᱵᱟᱲᱟᱭᱟ ᱩᱱᱟᱹᱜ ᱟᱨᱠᱤ ᱢᱮᱡᱤᱥᱤᱭᱟᱱ ᱚᱱᱟ ᱩᱱᱠᱩ ᱫᱚ ᱩᱱᱟᱹᱜ ᱴᱷᱤᱠ ᱢᱟᱱᱮ ᱛᱚᱛᱛᱷᱚ ᱵᱟᱹᱞᱤᱧ ᱦᱟᱛᱟᱣ ᱟᱠᱟᱫᱟ ᱦᱮᱸ ᱵᱟᱲᱟᱭ ᱵᱟᱹᱱᱩᱜᱼᱟ᱾
ᱚ ᱚᱱᱟᱜᱮ ᱢᱮᱱ ᱟᱨ ᱟᱯᱮ ᱥᱮᱱ ᱠᱚ ᱤᱭᱟᱹ ᱠᱚ ᱠᱚᱨᱟᱣ ᱜᱮᱭᱟ ᱛᱚ ᱪᱮᱫ ᱠᱚ ᱢᱮᱛᱟᱜ ᱠᱟᱱᱟ, ᱢᱤᱫᱴᱮᱱ ᱯᱚᱨᱚᱵᱽ ᱯᱟᱹᱞᱤ ᱠᱚ ᱟᱨᱠᱤ᱾
ᱦᱮᱸ ᱦᱮᱸ ᱚᱱᱠᱟ ᱫᱚ ᱦᱩᱭᱩᱜ ᱜᱮ ᱦᱩᱭ ᱫᱚ᱾
ᱛᱟᱦᱚᱞᱮ ᱤᱭᱟᱹ ᱫᱚ ᱨᱳᱦᱤᱱᱤ ᱫᱚ ᱪᱮᱫ ᱥᱚᱢᱚᱭ ᱯᱮ ᱯᱚᱨᱚᱵᱚᱜ ᱜᱮᱭᱟ? ᱥᱮ ᱵᱟᱝ ᱦᱩᱭᱩᱜᱼᱟ ᱟᱯᱮ ᱥᱮᱱ ᱫᱚ?
ᱟᱹᱞᱤᱧ ᱥᱮᱫ ᱫᱚ ᱦᱟᱸᱜ ᱨᱳᱦᱤᱱ ᱫᱚ ᱵᱟᱝ ᱦᱩᱭᱩᱜᱼᱟ᱾
ᱚ ᱚᱱᱟ ᱜᱮ ᱤᱭᱟᱹ ᱛᱟᱦᱚᱞᱮ ᱡᱩᱜᱩᱜᱽᱱᱤ?
ᱵᱟᱝ ᱵᱟᱝ ᱚᱱᱟ ᱠᱚᱫᱚ ᱵᱟᱝ ᱟᱹᱞᱤᱧ ᱥᱮᱱ ᱫᱚ ᱦᱟᱜ ᱧᱮᱞ ᱵᱮᱱ ᱵᱟᱦᱟ ᱵᱟᱦᱟ ᱵᱚᱸᱜᱟ ᱦᱩᱭᱩᱜᱼᱟ, ᱥᱚᱨᱦᱟᱭ ᱦᱩᱭᱩᱜᱼᱟ, ᱮᱨᱚᱜ ᱦᱩᱭᱩᱜᱼᱟ, ᱦᱮᱸ ᱮᱨᱚᱜ ᱦᱩᱭᱩᱜᱼᱟ, ᱵᱟᱦᱟ ᱦᱩᱭᱩᱜᱼᱟ, ᱢᱟᱜᱽ ᱦᱩᱭᱩᱜᱼᱟ, ᱚᱱᱟ ᱠᱚᱜᱮ ᱦᱩᱭᱩᱜᱼᱟ ᱟᱨᱠᱤ᱾
ᱟᱫᱚ ᱠᱟᱹᱴᱤᱡ ᱠᱟᱹᱴᱤᱡ ᱯᱚᱨᱚᱵᱽ ᱤᱧ ᱧᱮᱞ ᱮᱫᱟ ᱟᱨᱠᱤ ᱦᱮᱸ ᱢᱮᱱᱠᱷᱟᱱ ᱱᱤᱭᱟᱹ ᱚᱠᱟ ᱠᱚᱨᱮ ᱦᱩᱭᱩᱜᱼᱟ᱾ ᱧᱩᱛᱩᱢ ᱤᱧ ᱟᱸᱡᱚᱢ ᱫᱟ ᱢᱮᱱᱠᱷᱟᱱ ᱫᱚ ᱵᱟᱹᱧ ᱵᱟᱲᱟᱭ ᱫᱟᱲᱮᱭᱟᱜ ᱠᱟᱱᱟ ᱟᱨᱠᱤ᱾ ᱟᱫᱚ ᱚᱱᱟᱜᱮ ᱤᱧ ᱢᱮᱱᱫᱟ ᱡᱩᱫᱤ ᱡᱟᱦᱟᱸᱭ ᱠᱚ ᱵᱟᱰᱟᱭ ᱢᱮᱱᱟᱜ ᱛᱟᱯᱮ ᱠᱷᱟᱱ ᱯᱮ ᱞᱟᱹᱭ ᱛᱟᱵᱚᱱ ᱯᱮ ᱵᱷᱟᱹᱜᱤ ᱦᱩᱭ ᱠᱚᱣᱟ᱾
ᱵᱟ ᱪᱚ ᱟᱹᱞᱤᱧ ᱥᱮᱱ ᱫᱚ, ᱵᱟᱝ ᱦᱩᱭᱩᱜᱼᱟ ᱟᱹᱞᱤᱧ ᱦᱚᱸ ᱟᱵᱮᱱ ᱡᱟᱦᱟᱸ ᱵᱮᱱ ᱞᱟᱹᱭ ᱠᱮᱭᱟ ᱱᱤᱭᱟᱹ ᱧᱩᱛᱩᱢ ᱫᱚ ᱦᱟᱸᱜ ᱟᱹᱞᱤᱧ ᱫᱚ, ᱱᱚᱝᱠᱟ ᱟᱸᱡᱚᱢ ᱫᱚ ᱵᱟᱹᱱᱩᱜ ᱛᱟᱹᱞᱤᱧ ᱦᱟᱜ ᱱᱤᱭᱟᱹ ᱯᱚᱨᱚᱵᱽ ᱨᱮᱱᱟᱜ ᱫᱚ᱾
ᱟᱨ ᱢᱤᱫᱴᱮᱱ ᱢᱮᱱᱟᱜ ᱟᱠᱟᱫᱟ ᱨᱩᱱᱰᱟᱹ ᱯᱚᱨᱚᱵᱽ, ᱱᱤᱭᱟᱹ ᱫᱚ ᱪᱮᱫ ᱞᱮᱠᱟ ᱵᱟᱲᱟᱭ ᱢᱮᱱᱟᱜᱼᱟ?
ᱵᱟᱝ ᱵᱟᱝ ᱟᱹᱞᱤᱧ ᱴᱷᱮᱱ ᱫᱚ ᱚᱱᱮᱞᱤᱧ ᱞᱟᱹᱭ ᱠᱮᱜ ᱚᱱᱟ ᱠᱚᱜᱮ ᱢᱮᱱᱟᱜ ᱟᱠᱟᱫᱟ, ᱟᱹᱞᱤᱧ ᱥᱮᱱ ᱫᱚ ᱟᱵᱮᱱ ᱥᱮᱱ ᱡᱟᱦᱟᱱᱟᱜ ᱱᱟᱣᱟ ᱯᱚᱨᱚᱵᱽ ᱠᱚ ᱪᱮᱫ ᱠᱚ ᱦᱩᱭᱩᱜ ᱜᱮᱭᱟ ᱟᱵᱮᱱ ᱥᱮᱱ ᱞᱟᱹᱭ ᱵᱮᱱ ᱛᱚᱵᱮ ᱟᱹᱞᱤᱧ ᱦᱚᱸ ᱡᱟᱜᱮ ᱟᱸᱡᱚᱢ ᱟᱹᱞᱤᱧ ᱟᱹᱞᱤᱧ ᱦᱚᱸ ᱵᱟᱞᱤᱧ ᱟᱸᱡᱚᱢ ᱟᱠᱟᱫᱼᱟ ᱥᱮ᱾
ᱟᱞᱮ ᱥᱮᱱ ᱫᱚ ᱯᱩᱭᱞᱳ ᱨᱮ ᱟᱥᱟᱲ ᱵᱚᱸᱜᱟ ᱨᱮ
ᱦᱮᱸ᱾
ᱮ ᱮᱨᱚᱜ ᱯᱚᱨᱚᱵᱽ ᱢᱮᱱᱟᱜ ᱟᱠᱟᱫᱟ᱾
ᱦᱮᱸ ᱦᱮᱸ
ᱛᱟᱨᱯᱚᱨ ᱫᱟᱸᱥᱟᱭ ᱢᱮᱱᱟᱜ ᱟᱠᱟᱫᱟ ᱫᱟᱸᱥᱟᱭ ᱨᱮ᱾
ᱦᱮᱸ
ᱛᱟᱯᱚᱨ ᱟᱞᱮ ᱢᱟ ᱥᱚᱨᱦᱟᱭ ᱢᱟ ᱦᱟᱱᱮ ᱯᱩᱥ ᱵᱚᱸᱜᱟ ᱞᱮ ᱥᱚᱨᱦᱟᱭᱚᱜ ᱤᱭᱟᱹ ᱤᱭᱟᱛᱮ᱾
ᱦᱮᱸ ᱦᱮᱸ ᱯᱩᱥ ᱵᱚᱸᱜᱟ ᱜᱮ, ᱟᱹᱞᱤᱧ ᱦᱚᱸ ᱯᱩᱥ ᱵᱚᱸᱜᱟ ᱜᱮᱞᱤᱧ ᱥᱚᱨᱦᱟᱭᱚᱜ ᱥᱚᱨᱦᱟᱭ ᱫᱚ᱾
ᱛᱟᱯᱚᱨ ᱡᱟᱱᱛᱷᱟᱲ ᱢᱮᱱᱟᱜ ᱠᱟᱫᱟ᱾ ᱟᱸᱜᱷᱟᱲ ᱨᱮ ᱢᱟᱜᱽ ᱢᱮᱱᱟᱜ ᱠᱟᱫᱟ, ᱢᱟᱜᱽ ᱨᱮ᱾ ᱯᱷᱟᱹᱜᱩᱱ ᱢᱮᱱᱟᱜ ᱟᱠᱟᱫᱟ ᱤᱭᱟᱹ ᱯᱷᱟᱹᱜᱩᱱ ᱨᱮᱫᱚ ᱟᱨᱠᱤ ᱵᱟᱦᱟ ᱯᱚᱨᱚᱵᱽ ᱢᱮᱱᱟᱜ ᱠᱟᱫᱟ᱾
ᱵᱟᱦᱟ ᱯᱚᱨᱚᱵᱽ ᱦᱮᱸ᱾
ᱦᱮᱸ ᱱᱚᱶᱟ ᱠᱚᱜᱮ ᱦᱩᱭᱩᱜᱼᱟ᱾
ᱚ ᱟᱪᱪᱷᱟ ᱟᱵᱮᱱ ᱥᱮᱫ ᱛᱚᱵᱮ ᱵᱟᱦᱟ ᱯᱚᱨᱚᱵᱽ ᱨᱮ ᱱᱚᱝᱠᱟ ᱠᱟᱨᱟᱢ ᱠᱚ ᱥᱮ ᱱᱚᱝᱠᱟ ᱪᱷᱟᱹᱴᱭᱟᱹᱨ ᱠᱚ ᱡᱟᱦᱟᱱᱟᱜ ᱵᱮᱱ ᱦᱩᱭ ᱦᱚᱸ ᱚᱱᱠᱟ ᱦᱩᱭᱩᱜ ᱜᱮᱭᱟ?
ᱵᱟᱝ ᱦᱩᱭᱩᱜ ᱜᱮᱭᱟ ᱥᱩᱫᱩ ᱤᱭᱟᱹ ᱢᱚᱛᱚ ᱵᱟᱦᱟ ᱜᱮ ᱦᱩᱭᱩᱜᱼᱟ᱾
ᱟᱪᱪᱷᱟ ᱟᱪᱪᱷᱟ ᱵᱟᱝ ᱱᱚᱝᱠᱟ ᱢᱤᱫ ᱵᱟᱨ ᱡᱟᱭᱜᱟ ᱨᱮ ᱦᱩᱭᱩᱜᱼᱟ ᱱᱚᱝᱠᱟ ᱢᱟᱱᱮ ᱠᱟᱨᱟᱢᱪᱚᱭ ᱠᱚ ᱵᱟᱦᱟ ᱠᱟᱨᱟᱢ ᱥᱮ ᱪᱷᱟᱹᱴᱭᱟᱹᱨ ᱠᱚᱣᱟ ᱠᱚ ᱚᱱᱮ ᱚᱝᱠᱟ ᱦᱚᱸ ᱦᱩᱭᱩᱜ ᱜᱮᱭᱟ ᱛᱚ ᱚᱱᱟ ᱛᱮᱞᱤᱧ ᱠᱩᱞᱤ ᱠᱮᱫ ᱵᱮᱱᱟ᱾
ᱦᱮᱸ ᱦᱩᱭᱩᱜ ᱜᱮᱭᱟ ᱡᱮᱢᱚᱱ ᱢᱟᱜ ᱢᱚᱬᱮ ᱠᱚ ᱪᱟᱞᱟᱣ ᱵᱟᱲᱟ ᱦᱩᱭ ᱠᱟᱱᱟ ᱮᱴᱟᱜ ᱠᱚᱨᱮ ᱟᱨᱠᱤ᱾ ᱢᱟᱜ ᱢᱚᱬᱮ ᱠᱚᱦᱚᱸ ᱧᱮᱞ ᱵᱟᱲᱟ ᱦᱩᱭ ᱠᱟᱱᱟ ᱢᱟᱜ ᱢᱚᱬᱮ ᱯᱚᱨᱚᱵᱽ᱾
ᱦᱩᱸ ᱟᱹᱞᱤᱧ ᱦᱚᱸ ᱢᱟᱜ ᱢᱚᱬᱮ ᱫᱚ ᱵᱟᱹᱞᱤᱧ ᱧᱮᱞ ᱠᱟᱜᱼᱟ, ᱟᱸᱡᱚᱢ ᱫᱚᱞᱤᱧ ᱟᱸᱡᱚᱢ ᱠᱟᱜᱼᱟ ᱦᱩᱭᱩᱜᱼᱟ, ᱮ ᱱᱚᱝᱠᱟ ᱫᱤᱥᱚᱢ ᱢᱟᱜ ᱢᱚᱬᱮ ᱠᱚᱦᱚᱸ ᱦᱩᱭᱩᱜᱼᱟᱥᱮ ᱚᱱᱠᱟᱞᱤᱧ ᱟᱸᱡᱚᱢ ᱠᱟᱜᱼᱟ᱾
ᱦᱮᱸ
ᱟᱫᱚ ᱴᱷᱤᱠᱴᱷᱟᱠ ᱫᱚ ᱵᱟᱹᱞᱤᱧ ᱵᱟᱲᱟᱭᱟ ᱦᱟᱜ ᱱᱚᱝᱠᱟ ᱢᱟᱜᱢᱚᱬᱮ ᱫᱚ ᱮᱸ ᱡᱟᱦᱮᱨ ᱛᱷᱟᱱ ᱨᱮ ᱡᱚᱛᱚ ᱠᱚ ᱡᱚᱛᱚ ᱜᱮᱢ ᱵᱚᱞᱚ ᱧᱟᱢᱟ ᱥᱮ ᱪᱮᱫᱞᱮᱠᱟ? ᱚᱱᱟ ᱦᱟᱸᱜ ᱢᱟᱞᱮ
ᱦᱮᱸ ᱦᱮᱸ ᱵᱟᱝ ᱵᱟᱝ ᱦᱮᱸ ᱡᱚᱛᱚ ᱜᱮ ᱡᱚᱛᱚ ᱜᱮ᱾ ᱟᱸᱡᱚᱢ ᱢᱮ ᱱᱤᱭᱚᱢ ᱞᱮᱠᱟᱛᱮᱫᱚ ᱟᱵᱚ ᱫᱚ ᱟᱸᱡᱚᱢ ᱢᱮ ᱢᱟᱜ ᱢᱚᱬᱮ ᱦᱩᱭᱩᱜ ᱡᱟᱦᱟᱱ ᱯᱚᱨᱚᱵᱽ ᱜᱮ ᱦᱩᱭᱩᱜ᱾ ᱡᱟᱦᱮᱨ ᱛᱷᱟᱱ ᱨᱮ ᱠᱚᱲᱟ ᱜᱤᱫᱽᱨᱟᱹ ᱠᱟᱱᱮᱭ ᱥᱮ ᱠᱩᱲᱤ ᱜᱤᱫᱽᱨᱟᱹ ᱡᱚᱛᱚ ᱜᱮᱵᱚᱱ ᱪᱟᱞᱟᱣ ᱧᱟᱢᱟ᱾
ᱦᱮᱸ
ᱪᱮᱫ ᱤᱧᱟᱹᱜ ᱤᱭᱟᱹ ᱞᱮ ᱡᱚᱛᱚ ᱦᱚᱲᱟᱜ ᱱᱤᱭᱟᱹ ᱫᱚ ᱱᱤᱭᱚᱢ ᱠᱟᱱᱟ ᱦᱮᱸ ᱡᱮ ᱪᱟᱞᱟᱣ ᱫᱚᱵᱚᱱ ᱧᱟᱢ ᱜᱮᱭᱟ᱾ ᱪᱮᱫᱟᱜ ᱢᱟᱥᱮ ᱜᱚ ᱤᱭᱟᱹ ᱫᱚ ᱪᱮᱢᱮᱛᱟᱜ ᱠᱩ ᱠᱩᱲᱤ ᱜᱤᱫᱽᱨᱟᱹ ᱪᱮᱫᱟᱜ ᱟᱵᱚ ᱞᱩᱠᱷᱤ ᱢᱮᱱ ᱛᱮᱵᱚ ᱢᱟᱱᱟᱣ ᱮᱫᱠᱚᱣᱟ ᱛᱟᱦᱞᱮ ᱩᱱᱤ ᱜᱮ ᱡᱩᱫᱤ ᱟᱵᱚᱨᱮᱱ ᱫᱚ ᱚᱠᱚᱭ ᱵᱚᱸᱜᱟ ᱠᱚᱫᱚ ᱢᱟᱱᱟᱣᱟ ᱟᱵᱚ ᱥᱚᱵᱽ ᱥᱚᱢᱚᱭ ᱵᱟᱨᱦᱮ ᱨᱮᱵᱚᱱ ᱛᱟᱦᱮᱱ ᱜᱮᱭᱟ ᱠᱟᱹᱢᱤ ᱨᱮ ᱵᱷᱮᱫ ᱨᱮ ᱛᱟᱦᱞᱮ ᱚᱠᱚᱭ ᱫᱮᱵᱟ ᱥᱮᱵᱟ ᱠᱚᱱᱛᱟᱵᱚᱱᱟ ᱟᱵᱚ ᱨᱮᱱ ᱵᱚᱸᱜᱟ ᱵᱩᱨᱩ?
ᱥᱮᱢᱟ ᱠᱟᱱ ᱜᱮᱭᱟ ᱟᱫᱚ ᱵᱮᱱ ᱧᱮᱞ ᱞᱮᱠᱷᱟᱱ ᱫᱚᱦᱟᱸᱜ᱾
ᱟᱫᱚ ᱩᱝᱠᱩ ᱜᱮ ᱡᱩᱫᱤ ᱦᱮᱸ ᱟᱫᱚ ᱩᱝᱠᱩ ᱜᱮ ᱡᱩᱫᱤ ᱵᱟᱵᱚᱱ ᱵᱚᱞᱚ ᱦᱚᱪᱚ ᱠᱚᱣᱟ᱾ ᱪᱮᱫ ᱞᱮᱠᱟ?
ᱟᱞᱤᱧ ᱞᱤᱧ ᱢᱮᱱᱫᱟ ᱟᱨᱠᱤ ᱢᱟᱱᱮ ᱱᱚᱝᱠᱟ ᱞᱤᱧ ᱧᱮᱞ ᱮᱫᱟ ᱟᱞᱤᱧ ᱫᱚ ᱡᱮ ᱱᱚᱝᱠᱟ ᱡᱟᱦᱮᱨ ᱵᱚᱸᱜᱟ ᱨᱮᱦᱟᱸᱜ ᱱᱚᱝᱠᱟ ᱢᱟᱹᱭ ᱵᱤᱴᱤ ᱛᱟᱠᱚ ᱥᱮ ᱫᱟᱹᱭ ᱛᱟᱠᱚ ᱫᱚ ᱩᱱᱟᱹᱜ ᱵᱟᱠᱚ ᱦᱤᱡᱩᱜ ᱜᱮᱭᱟ ᱥᱮ᱾
ᱦᱮᱸ
ᱦᱮᱸ ᱟᱫᱚ ᱱᱤᱭᱚᱢ ᱫᱚ ᱠᱟᱱ ᱛᱟᱵᱚᱱᱟ ᱩᱝᱠᱩᱩᱜ ᱜᱤ ᱟᱵᱚ ᱚᱱᱟ ᱡᱟᱭᱜᱟ ᱨᱮ ᱮᱸ ᱪᱟᱞᱟᱣ ᱚᱪᱚ ᱥᱮ ᱟᱺᱜᱤᱵᱷᱟᱨ ᱮᱢ ᱨᱮᱱᱟᱜ ᱫᱚ ᱱᱚᱝᱠᱟ ᱜᱮ ᱩᱝᱠᱩ ᱜᱮᱛᱚ ᱠᱚ ᱫᱮᱵᱟ ᱥᱮᱵᱟ ᱠᱚᱣᱟ ᱦᱮᱸ ᱵᱚᱸᱜᱟ ᱫᱚ᱾
ᱦᱮᱸ
ᱟᱫᱚ ᱱᱚᱝᱠᱟ ᱧᱮᱞᱚᱜ ᱜᱮᱭᱟ ᱡᱮ ᱢᱟᱹᱭ ᱵᱤᱴᱤ ᱛᱟᱠᱚ ᱫᱚ ᱮᱢᱚᱱ ᱮᱢᱚᱱ ᱮ ᱯᱩᱡᱟᱹ ᱥᱮ ᱵᱚᱝ ᱱᱚᱝᱠᱟᱱ ᱵᱚᱱ ᱵᱚᱸᱜᱟᱜᱼᱟ ᱡᱮ ᱢᱟᱹᱭ ᱵᱤᱴᱤ ᱛᱟᱠᱩ ᱫᱚ ᱚᱱᱟ ᱠᱚ ᱡᱟᱭᱜᱟ ᱨᱮᱫᱚ ᱵᱟᱵᱚᱱ ᱥᱮᱞᱮᱫ ᱠᱚᱜᱮᱭᱟ᱾
ᱟᱫᱚ ᱚᱱᱟ ᱠᱚᱫᱚ ᱵᱟᱨᱦᱮ ᱨᱮᱭᱟᱜ ᱨᱮ ᱫᱚ ᱚᱱᱟ ᱠᱚᱫᱚ ᱵᱟᱫ ᱱᱤᱭᱟᱹ ᱢᱟ ᱤᱭᱟᱹ ᱨᱮᱭᱟᱜ ᱠᱟᱱᱟ ᱫᱮ ᱟᱵᱚ ᱫᱚ ᱵᱷᱟᱹᱜᱤ ᱞᱮᱠᱟᱱ ᱯᱚ ᱤᱭᱟᱹ ᱠᱟᱱ ᱛᱟᱢᱟ ᱟᱵᱚᱣᱟᱜ ᱫᱚ ᱚᱸᱰᱮ ᱟᱵᱟᱥ
ᱦᱮᱸ ᱱᱟᱭᱚᱜ ᱵᱟᱦᱟ ᱵᱚᱸᱜᱟ ᱨᱮᱫᱚ ᱦᱟᱸᱜ ᱠᱚ ᱪᱟᱞᱟᱣ ᱧᱟᱢ ᱫᱤᱥᱮ ᱚᱝᱠᱟ ᱫᱚ᱾
ᱦᱩᱸ ᱵᱟᱨᱦᱮ ᱠᱚᱨᱮᱱᱟᱜ ᱫᱚ ᱮᱴᱟᱜ ᱚᱠᱛᱚ ᱫᱚ ᱵᱟᱩᱱ ᱚᱱᱟ ᱫᱚ ᱵᱟᱠᱩ ᱪᱟᱞᱟᱜ ᱜᱤᱭᱟ᱾
ᱟᱨ ᱢᱟᱜ ᱢᱚᱬᱮ ᱫᱚ ᱦᱟᱸᱜ ᱛᱤᱱᱟᱹᱜ ᱨᱚᱠᱚᱢ ᱦᱩᱭᱩᱜ ᱛᱮ?
ᱢᱟᱜ ᱢᱚᱬᱮ ᱫᱚ ᱤᱧ ᱫᱚ ᱦᱟᱸᱜ ᱢᱤᱜ ᱨᱚᱠᱚᱢ ᱜᱤᱧ ᱧᱮᱞ ᱠᱟᱜ ᱜᱮᱭᱟ ᱛᱚ᱾
ᱢᱟᱜ ᱢᱚᱬᱮ ᱢᱟ ᱟᱹᱞᱤᱧ ᱢᱟ ᱦᱟᱸᱜ ᱫᱚ ᱚᱱᱮ ᱫᱤᱥᱚᱢ ᱢᱟᱜᱽ ᱢᱚᱬᱮ ᱟᱨ ᱢᱤᱴᱮᱱ ᱪᱤᱜ ᱢᱟᱜ ᱢᱚᱬᱮ ᱠᱚ ᱢᱮᱱ ᱮᱫᱟ ᱠᱟ ᱦᱟᱸᱜ ᱞᱤᱧ ᱟᱸᱡᱚᱢ ᱠᱟᱜ ᱛᱚ᱾ ᱵᱟᱨᱭᱟ ᱞᱮᱠᱟᱞᱤᱧ ᱟᱸᱡᱚᱢ ᱠᱟᱜᱼᱟ, ᱛᱚ ᱛᱚ ᱴᱷᱤᱠ ᱴᱷᱟᱠ ᱟᱹᱞᱤᱧ ᱦᱚᱸ ᱵᱟᱹᱞᱤᱧ ᱧᱮᱞ ᱠᱟᱜᱼᱟ ᱢᱟᱜ ᱢᱚᱬᱮ ᱫᱚ᱾
ᱤᱧ ᱫᱚ ᱥᱩᱫᱩ ᱤᱱᱟᱹᱜᱤᱧ ᱵᱟᱲᱟᱭᱟ ᱡᱮ ᱢᱟᱜ ᱢᱚᱬᱮ ᱢᱮᱱᱛᱮ ᱡᱮ ᱵᱟᱦᱟ ᱵᱚᱫᱚᱞ ᱛᱮ ᱟᱨᱠᱤ ᱢᱟᱜ ᱠᱚ ᱢᱚᱬᱮᱜᱼᱟ ᱢᱟᱜ ᱢᱚᱬᱮ ᱦᱩᱭᱩᱜᱼᱟ᱾
ᱢᱟᱱᱮ ᱡᱟᱦᱟᱸᱭ ᱥᱮᱜ ᱱᱚᱝᱠᱟ ᱵᱟᱹᱱᱩᱜᱼᱟ ᱵᱟᱦᱟ ᱠᱚ ᱩᱱᱠᱩ ᱫᱚ ᱦᱟᱸᱜ ᱢᱟᱜ ᱢᱚᱬᱮ ᱠᱚ ᱠᱚᱨᱟᱣ ᱜᱮᱭᱟ ᱛᱟᱭᱛᱚ?
ᱦᱮᱸ ᱢᱟᱱᱮ ᱚᱱᱟ ᱫᱚ ᱯᱮ ᱵᱚᱪᱷᱚᱨ ᱚᱱᱛᱚᱨ ᱚᱱᱛᱚᱨ ᱠᱚ ᱠᱚᱨᱟᱣ ᱜᱮᱭᱟ ᱚᱱᱟ ᱫᱚ᱾
ᱟᱪᱪᱷᱟ ᱟᱪᱪᱷᱟ
ᱥᱚᱨᱚᱱ ᱛᱮ ᱡᱮᱢᱚᱱ ᱟᱠᱩ ᱠᱩ ᱱᱮᱰᱟ
ᱡᱮᱢᱚᱱ ᱟᱠᱚ ᱠᱚ ᱤᱭᱟᱹ ᱠᱟᱜ ᱦᱮᱸ᱾
ᱦᱩᱸ ᱪᱮᱫᱟᱜ ᱥᱮ ᱚᱱᱟ ᱫᱚ ᱠᱟᱹᱴᱤᱡ ᱫᱟᱲᱮ ᱠᱚᱠᱚ ᱞᱟᱹᱴᱩ ᱞᱟᱹᱴᱩ ᱠᱚ ᱞᱟᱜᱟᱜᱼᱟ ᱛᱚ ᱚᱱᱟᱛᱮ ᱾
ᱚᱻ
ᱞᱟᱴᱮᱜ ᱞᱟᱹᱴᱩ ᱫᱟᱲᱮ ᱫᱚ ᱤᱭᱟᱹ ᱵᱟᱦᱟᱜ ᱨᱮ ᱫᱚ ᱦᱮᱸ ᱦᱮᱸ ᱟᱨᱟᱥ ᱡᱮᱢᱚᱱ ᱤᱭᱟᱹ ᱨᱮᱫᱚ ᱠᱟᱹᱴᱤᱜ ᱠᱟᱹᱴᱤᱜ ᱥᱤᱢ ᱯᱩᱱ ᱵᱚᱱ ᱵᱚᱸᱜᱟᱭᱮᱜ ᱠᱚᱣᱟ᱾
ᱦᱮᱸ ᱦᱮᱸ ᱟᱫᱚ ᱚᱱᱟ ᱨᱮᱫᱚ ᱞᱟᱹᱴᱩ ᱧᱚᱜ ᱞᱟᱜᱟᱜᱼᱟ᱾
ᱦᱮᱸ ᱢᱮᱨᱚᱢ ᱠᱚ ᱞᱟᱜᱟᱜᱼᱟ ᱥᱮ ᱞᱟᱹᱴᱩ ᱥᱤᱢ ᱠᱚ ᱞᱟᱜᱟᱜᱼᱟ᱾ ᱠᱷᱚᱨᱪᱟ ᱰᱷᱮᱨ ᱜᱮᱭᱟ ᱢᱮᱱᱫᱚ ᱤᱱᱟᱹ ᱠᱷᱚᱨᱪᱟ ᱰᱷᱮᱨᱚᱜ-ᱟᱛᱚ ᱟᱫᱚ ᱚᱱᱟ ᱞᱟᱹᱜᱤᱫ ᱛᱮ ᱵᱟᱠᱩ ᱤᱭᱟᱹ ᱢᱟᱜᱢᱚᱬᱮᱜᱼᱟ ᱵᱮᱥᱤ ᱠᱚᱫᱚ᱾
ᱵᱮᱥᱤ ᱫᱚ ᱦᱮᱸ ᱟᱫᱚ ᱚᱝᱠᱟ ᱦᱟᱸᱜ ᱚᱝᱠᱟ ᱵᱚᱪᱷᱚᱨ ᱨᱮ ᱦᱟᱜ ᱢᱤᱜ ᱵᱟᱨ ᱫᱷᱟᱱ ᱦᱟᱸ᱾
ᱦᱮᱸ ᱢᱤᱫ ᱵᱟᱨ ᱫᱤᱱ ᱠᱟ ᱢᱟᱱᱮ ᱱᱮᱥ ᱫᱚ ᱢᱟᱱᱮ ᱵᱟᱵᱩᱱ ᱵᱟᱦᱟ ᱞᱮᱱᱟ ᱛᱟᱞᱮ ᱱᱮᱥ ᱫᱚᱵᱚᱱ ᱢᱟᱜ ᱢᱚᱬᱮᱭᱱᱟ᱾ ᱦᱮᱸ ᱟᱫᱚ ᱚᱱᱮ ᱚᱝᱠᱟ ᱠᱚ ᱠᱚᱨᱟᱣ ᱱᱟ᱾
ᱦᱮᱸ ᱟᱫᱚ ᱱᱤᱭᱟᱹ ᱫᱚ ᱦᱟᱸᱜ ᱧᱮᱞ ᱞᱮᱠᱷᱟᱱ ᱵᱮᱱ ᱢᱟᱱᱮ ᱫᱤᱱ ᱞᱮᱠᱟᱛᱮ ᱟᱵᱤᱱ ᱢᱤᱫᱴᱮᱱ ᱢᱟᱺᱡᱷᱤ ᱵᱟᱵᱟ ᱡᱮᱢᱚᱱ ᱮ ᱫᱤᱱ ᱟᱵᱚᱱ ᱱᱟᱦᱟᱜ ᱛᱚᱲᱚᱢ ᱫᱚ ᱚᱱᱮ ᱚᱝᱠᱟ ᱦᱤᱥᱟᱹᱵᱛᱮ ᱦᱟᱸᱜ ᱦᱩᱭᱩᱜ ᱠᱟᱱᱟ ᱱᱤᱭᱟᱹ ᱫᱚ᱾
ᱦᱮᱸ ᱦᱮᱸ ᱟᱫᱚ ᱚᱱᱟ ᱞᱟᱹᱜᱤᱫ ᱛᱮ ᱟᱫᱚᱨ ᱠᱚ ᱫᱚ ᱠᱟᱱ ᱜᱮᱭᱟ ᱟᱨᱠᱤ ᱢᱟᱜ ᱢᱚᱬᱮ ᱦᱚᱸ ᱟᱨᱠᱤ ᱚᱠᱛᱚ ᱨᱮ
ᱛᱚᱵᱮ ᱟᱵᱮᱱ ᱫᱚ ᱦᱟᱸᱜ ᱱᱤᱛ ᱫᱚ ᱵᱤᱨ ᱫᱤᱥᱚᱢ ᱥᱮ ᱵᱩᱨᱩ ᱫᱤᱥᱚᱢ ᱠᱟᱱᱟ ᱵᱤᱱ
ᱵᱤᱨ ᱫᱤᱥᱚᱢ ᱜᱮ ᱯᱟᱲᱟᱜ ᱠᱟᱱᱟ ᱵᱩᱨᱩ ᱫᱤᱥᱚᱢ ᱫᱚ ᱵᱟᱝ
ᱟᱪᱪᱷᱟ ᱟᱪᱪᱷᱟ
ᱵᱩᱨᱩ ᱫᱤᱥᱚᱢ ᱫᱚ ᱛᱷᱚᱲᱟ ᱠᱟᱹᱴᱤᱡ ᱥᱟᱹᱜᱤᱧ ᱧᱚᱜ ᱮᱱᱠᱷᱟᱱ ᱫᱚᱥ ᱠᱤᱢᱤ ᱥᱟᱹᱜᱤᱧ ᱨᱮ ᱵᱩᱨᱩ ᱠᱚᱫᱚ ᱢᱮᱱᱟᱜᱼᱟ ᱾
ᱦᱮᱸ ᱢᱟᱱᱮ ᱟᱵᱮᱱ ᱚᱱᱛᱮ ᱯᱚᱱᱚᱛ ᱥᱮᱱ ᱫᱚ ᱢᱮᱱᱟᱜ ᱫᱚ ᱢᱮᱱᱟᱜ ᱜᱮᱭᱟ ᱟᱵᱮᱱ ᱫᱚ ᱠᱷᱚᱱ ᱫᱚ ᱛᱷᱚᱲᱟ ᱥᱟᱹᱜᱤᱧ ᱧᱚᱜ ᱨᱮ ᱾
ᱦᱮᱸ ᱦᱮᱸ ᱚᱱᱠᱟ ᱫᱚᱥ ᱠᱤᱢᱤ ᱥᱟᱹᱜᱤᱧ ᱨᱮ ᱢᱮᱱᱟᱜ ᱟᱠᱟᱫᱟ ᱵᱩᱨᱩ ᱠᱚᱫᱚ ᱟᱫᱚ ᱚᱱᱛᱮ ᱠᱚᱡ ᱫᱚ ᱜᱩᱴᱟ ᱵᱩᱨᱩ ᱮᱦᱚᱵ ᱱᱟ ᱚᱱᱛᱮ ᱫᱚ
ᱛᱚᱵᱮ ᱦᱟᱸᱜ ᱚᱱᱛᱮ ᱵᱤᱨ ᱫᱤᱥᱚᱢ ᱯᱩᱴᱠᱟᱹ ᱠᱚ ᱩᱫ ᱠᱩ ᱪᱮᱜ ᱞᱮᱠᱟ ᱾
ᱦᱮᱸ ᱱᱤᱛᱚᱜ ᱫᱚᱠᱚ ᱡᱟᱱᱟᱢᱚᱜ ᱠᱟᱱ ᱜᱮᱭᱟ ᱯᱩᱴᱠᱟᱹ ᱩᱫ ᱠᱚ ᱡᱟᱱᱟᱢᱚᱜ ᱠᱟᱱᱟ ᱾ ᱟᱫᱚ ᱫᱟᱜ ᱜᱤ ᱠᱚᱢ ᱫᱟᱭ ᱛᱚ ᱫᱟᱜ ᱞᱮᱠᱷᱟᱱ ᱫᱚ ᱠᱟᱡᱟᱠ ᱠᱚ ᱡᱟᱱᱟᱢᱚᱜ-ᱟ ᱯᱩᱴᱠᱟᱹ
ᱪᱮᱜ ᱞᱮᱠᱟ ᱢᱟᱱᱮ ᱚᱛ ᱨᱮᱜᱮ ᱠᱚ ᱡᱟᱱᱟᱢᱚᱜ ᱜᱮᱭᱟ ᱛᱚ ᱾
ᱮᱸ ᱚᱛᱨᱮ ᱱᱩᱝᱠᱩ ᱫᱚ ᱚᱱᱟ ᱡᱟᱦᱟᱸ ᱥᱟᱨᱡᱚᱢ ᱯᱟᱞᱦᱟ ᱾ ᱛᱟᱯᱚᱨ ᱚᱱᱟ ᱢᱟᱛᱠᱚᱢ ᱯᱟᱞᱦᱟ ᱦᱟᱱᱟ ᱱᱤᱭᱟᱹ ᱯᱟᱞᱦᱟ ᱟᱨᱠᱤ ᱾ ᱡᱟᱦᱟᱸ ᱥᱤᱭᱟᱜᱼᱟ ᱥᱤᱭᱟ ᱠᱟᱛᱮᱫ ᱟᱫᱚ ᱚᱱᱟᱜᱮ ᱡᱟᱱᱟᱢᱚᱜᱼᱟ ᱾
ᱟᱫᱚ ᱚᱱᱟᱜᱮ ᱟᱨᱠᱤ ᱤᱭᱟᱹ ᱞᱮᱠᱟ ᱟᱠᱨᱤᱛᱤ ᱵᱮᱱᱟᱜᱼᱟ ᱟᱫᱚ ᱜᱳᱞ ᱜᱤ ᱦᱮᱸ ᱟᱫᱚ ᱯᱩᱴᱠᱟᱹ ᱠᱚ ᱦᱩᱭᱩᱜ ᱠᱟᱱᱟ
ᱟᱪᱪᱷᱟ
ᱚᱱᱟ ᱛᱮᱜᱮ ᱠᱚ ᱞᱟᱹᱭ ᱠᱟᱫᱟ ᱛᱟᱦᱚᱞᱮ ᱮᱨ ᱨᱮᱢᱟ ᱤᱛᱟᱹ ᱵᱟᱹᱱᱩᱜ ᱡᱚ ᱨᱮᱢᱟ ᱡᱟᱝ ᱵᱟᱹᱱᱩᱜ
ᱦᱮᱸ ᱴᱷᱤᱠ ᱾
ᱚᱱᱟ ᱫᱚ ᱮᱨ ᱛᱮᱦᱚᱸ ᱤᱛᱟᱹ ᱵᱟᱝ ᱛᱟᱦᱮᱱᱟ ᱟᱨ ᱚᱱᱟ ᱡᱟᱦᱟᱸ ᱫᱚ ᱜᱳᱞ ᱜᱮ ᱛᱟᱦᱮᱸᱱᱟ ᱚᱱᱟᱨᱮ ᱠᱳᱱᱚ ᱡᱟᱝ ᱜᱮ ᱵᱟᱝ ᱛᱟᱦᱮᱸᱱᱟ ᱾
ᱡᱟᱝ ᱵᱟᱝ ᱛᱟᱦᱮᱸᱱᱟ ᱴᱷᱤᱠ ᱾
ᱦᱮᱸ
ᱟᱨ ᱩᱫ ᱫᱚᱦᱟᱸ ᱟᱭᱢᱟ ᱨᱚᱠᱚᱢ ᱜᱮ ᱦᱩᱭᱩᱜ ᱜᱮᱭᱟ ᱵᱟᱝ
ᱩᱫ ᱟᱹᱰᱤ ᱨᱚᱠᱚᱢ ᱩᱫ ᱢᱮᱱᱟᱜᱼᱟ ᱛᱚᱨᱚᱢᱟᱞ ᱩᱫ ᱩᱫ ᱢᱮᱱᱟᱜᱼᱟ ᱦᱮᱸᱫᱮ ᱩᱫ ᱢᱮᱱᱟᱜᱼᱟ ᱥᱤᱢ ᱩᱫ ᱢᱮᱱᱟᱜᱼᱟ ᱚᱴᱮᱡ ᱩᱫ ᱢᱮᱱᱟᱜᱼᱟ ᱾
ᱟᱪᱪᱷᱟ ᱢᱟᱱᱮ ᱚᱠᱟᱴᱟᱜ ᱩᱫ ᱜᱮ ᱵᱤᱥᱤ ᱵᱮᱵᱚᱦᱟᱨᱚᱜ ᱜᱮᱭᱟ ᱢᱟᱱᱮ ᱡᱚᱢ ᱞᱮᱠᱟᱛᱮ
ᱡᱚᱛᱚ ᱜᱮ ᱵᱮᱵᱚᱦᱟᱨᱚᱜ
ᱟᱫᱚ ᱡᱟᱦᱟᱸᱴᱟᱜ ᱜᱮ ᱵᱤᱥᱤ ᱧᱟᱢᱚᱜᱼᱟ ᱚᱱᱟᱴᱟᱜ ᱜᱮᱛᱚ ᱡᱚᱢ ᱦᱩᱭᱩᱜᱼᱟ ᱦᱮᱸ ᱥᱮ
ᱦᱮᱸ ᱦᱮᱸ ᱢᱮᱱ ᱢᱩᱫᱫᱟ ᱤᱱᱟᱹᱜᱮ ᱟᱨ ᱥᱤᱵᱤᱞᱟ ᱚᱠᱟᱴᱟᱜ ᱵᱟᱝ ᱧᱟᱢᱚᱜᱼᱟ ᱠᱚᱢ ᱧᱟᱢᱚᱜᱼᱟ ᱚᱱᱟᱴᱟᱜ ᱥᱤᱵᱤᱞᱟ ᱾
ᱚᱱᱟ ᱴᱟᱜ ᱥᱤᱵᱤᱞᱟ ᱴᱷᱤᱠ
ᱦᱮ ᱟᱵᱟᱨ ᱦᱮᱸᱫᱮ ᱩᱫ ᱢᱮᱱᱟᱜᱼᱟ ᱦᱮᱸᱫᱮ ᱩᱫ ᱫᱚ ᱟᱵᱟᱨ ᱫᱤᱱᱢᱟᱱ ᱵᱟᱢ ᱡᱚᱢ ᱫᱟᱲᱮᱭᱟᱜᱼᱟ ᱾
ᱟᱪᱪᱷᱟ ᱟᱪᱪᱷᱟ ᱾ ᱚᱱᱟ ᱫᱚ ᱦᱮᱸᱫᱮ ᱜᱮ ᱛᱟᱦᱮᱱ ᱜᱮᱭᱟ ᱥᱮ ᱾
ᱦᱮᱸᱫᱮ ᱜᱮ ᱛᱟᱦᱮᱱᱟ ᱩᱫ ᱫᱚ ᱟᱨ ᱩᱛᱩ ᱦᱚᱸ ᱦᱮᱸᱫᱮ ᱜᱮ ᱧᱮᱞᱚᱜᱼᱟ ᱾
ᱟᱫᱚ ᱚᱱᱟ ᱤᱠᱟᱹᱛᱮ ᱢᱟᱱᱮ ᱫᱤᱱ ᱵᱮᱞᱟ ᱫᱚ ᱡᱚᱢ ᱫᱚ ᱦᱟᱜ ᱢᱟᱱᱮ ᱵᱟᱝ ᱜᱟᱱᱚᱜᱼᱟ ᱵᱟᱝ
ᱦᱮᱸ ᱫᱤᱱ ᱢᱟᱱ ᱫᱚ ᱵᱟᱠᱚ ᱡᱚᱢ ᱜᱮᱭᱟ ᱚᱱᱟᱛᱮ ᱵᱮᱥᱤ ᱫᱚ ᱦᱮᱸ
ᱦᱮᱸ ᱦᱮᱸ ᱴᱷᱤᱠ ᱴᱷᱤᱠ ᱾
ᱚᱱᱟ ᱥᱟᱥᱟᱝ ᱞᱟᱜᱟᱣ ᱠᱟᱛᱮ ᱚᱱᱟ ᱫᱚ ᱦᱮᱸᱫᱮ ᱵᱟᱝ ᱯᱚᱨᱤᱵᱚᱨᱛᱚᱱ ᱦᱮᱸ ᱧᱤᱫᱟᱹ ᱜᱮ ᱚᱱᱟ ᱫᱚ ᱵᱤᱥᱤ ᱠᱚ ᱡᱚᱢᱟ ᱾
ᱟᱪᱪᱷᱟ ᱟᱪᱪᱷᱟ ᱾ ᱟᱨ ᱱᱚᱝᱠᱟ ᱛᱮ ᱟᱵᱮᱱ ᱚᱱᱛᱮ ᱥᱮᱸᱫᱽᱨᱟ ᱠᱚᱯᱮ ᱪᱟᱞᱟᱜ ᱜᱮᱭᱟ ᱾
ᱥᱮᱸᱫᱽᱨᱟ ᱠᱚᱫᱚ ᱵᱟᱝ ᱚᱱᱮ ᱥᱩᱫᱷᱩ ᱵᱟᱨᱦᱮ ᱥᱮᱫ ᱜᱮ ᱢᱟᱴ ᱠᱚᱨᱮᱜ ᱜᱮ ᱜᱩᱰᱩ ᱜᱚᱡ ᱠᱚ ᱾
ᱟᱪᱪᱷᱟ ᱾ ᱵᱟᱝᱟ ᱱᱚᱝᱠᱟ ᱛᱚ ᱟᱵᱚ ᱡᱮᱢᱚᱱ ᱵᱟᱦᱟ ᱥᱮᱸᱫᱽᱨᱟ
ᱵᱟ ᱵᱟᱝ ᱚᱱᱠᱟ ᱫᱚ ᱵᱟᱠᱚ ᱪᱮᱫ ᱚᱱᱠᱟ ᱫᱚ ᱵᱟᱠᱚ ᱪᱟᱞᱟᱜ ᱜᱮᱭᱟ ᱾ ᱚᱱᱟ ᱠᱚ ᱵᱟᱠᱚ ᱥᱮᱸᱫᱽᱨᱟ ᱵᱟᱲᱟᱭ ᱦᱚᱪᱚᱛᱮ ᱟᱨᱠᱤ ᱵᱚᱛᱚᱨ ᱤᱭᱟᱹᱛᱮ ᱵᱟᱠᱚ ᱪᱟᱞᱟᱜ ᱜᱮᱭᱟ ᱾
ᱦᱮᱸ ᱦᱮᱸ ᱟᱫᱚ ᱧᱮᱞ ᱢᱮ ᱱᱚᱝᱠᱟ ᱢᱟ ᱛᱮᱦᱤᱧ ᱜᱟᱯᱟ ᱜᱚᱴᱟ ᱜᱮᱠᱚ ᱵᱚᱱᱫᱚ ᱪᱟᱵᱟ ᱠᱮᱫ ᱠᱚᱣᱟ ᱥᱮᱸᱫᱽᱨᱟ ᱦᱚᱸ ᱵᱤᱨ ᱵᱟᱠᱚ ᱵᱚᱞᱚ ᱦᱚᱪᱚ ᱟᱠᱚ ᱠᱟᱱᱟ ᱥᱮᱸᱫᱽᱨᱟ
ᱦᱮᱸ ᱚᱱᱟ ᱤᱭᱟᱹᱛᱮ ᱵᱟᱠᱚ ᱪᱟᱞᱟᱜ ᱜᱮᱭᱟ ᱚᱱᱮ ᱜᱩᱰᱩ ᱜᱚᱡ ᱮᱢᱱᱤ ᱠᱚ ᱪᱟᱞᱟᱣᱟ ᱢᱟᱴ
ᱦᱮᱸ ᱦᱮᱸ ᱱᱚᱝᱠᱟ ᱢᱟ ᱴᱩᱠ ᱴᱟᱠ ᱥᱮᱸᱫᱽᱨᱟ ᱫᱚ ᱟᱵᱚ ᱥᱟᱱᱛᱟᱞ ᱫᱚ ᱛᱟᱦᱮᱱ ᱛᱟᱵᱚᱱ ᱜᱮᱭᱟ ᱦᱟᱸᱜ ᱾
ᱦᱮᱸ ᱦᱮᱸ ᱦᱮᱸ ᱢᱮᱱᱠᱷᱟᱱ ᱚᱱᱠᱟ ᱞᱟᱹᱴᱩ ᱥᱮᱸᱫᱽᱨᱟ ᱠᱚᱫᱚ ᱟᱫᱚ ᱵᱟᱝ ᱜᱟᱱᱚᱜ ᱠᱟᱱᱟ ᱾ ᱟᱫᱚ ᱚᱱᱟ ᱞᱟᱹᱜᱤᱫ ᱛᱮ ᱟᱨᱠᱤ ᱵᱟᱠᱚ ᱪᱟᱞᱟᱜᱼᱟ ᱚᱱᱟᱛᱮ ᱧᱩᱛᱩᱢ ᱞᱮᱠᱟᱛᱮ ᱟᱨᱠᱤ ᱮᱢᱱᱤ ᱠᱚ ᱩᱰᱩᱠᱚᱜᱼᱟ ᱾ ᱥᱮᱸᱫᱽᱨᱟ ᱡᱮᱫᱤᱱ ᱥᱮᱸᱫᱽᱨᱟ ᱠᱟᱱᱟ ᱦᱮᱸ ᱦᱮᱸ
ᱢᱟ ᱛᱟᱦᱚᱞᱮ ᱟᱹᱞᱤᱧ ᱦᱚᱸ ᱵᱮᱥᱛᱚᱜ ᱠᱟᱱᱟᱞᱤᱧ ᱦᱟᱸᱜ ᱱᱤᱛᱚᱜ ᱫᱚ ᱾
ᱴᱷᱤᱠ ᱜᱮᱭᱟ ᱛᱟᱦᱚᱞᱮ ᱦᱮᱸ ᱾